ᱚ
ᱦᱩᱸ ᱟᱸᱡᱚᱢᱚᱜ ᱠᱟᱱᱟ᱾
ᱦᱮᱸ
ᱥᱟᱹᱜᱩᱱ ᱥᱮᱛᱟᱜ᱾
ᱥᱟᱹᱜᱩᱱ ᱥᱮᱛᱟᱜ᱾
ᱦᱳᱭ,
ᱪᱮᱫᱠᱟ ᱦᱮᱱᱟᱜ ᱵᱤᱸᱱᱟ?
ᱱᱟᱯᱟᱭ ᱜᱮ, ᱟᱢ ᱜᱮ?
ᱤᱧ ᱦᱚᱸ ᱵᱷᱟᱜᱮ ᱜᱮ ᱢᱤᱱᱟᱹᱧᱟ, ᱪᱮᱫ ᱠᱚᱯᱮ ᱪᱤᱠᱟᱹᱭᱮᱜᱼᱟ? ᱚᱲᱟᱜ ᱠᱚᱨᱮ,?
ᱪᱤᱜ ᱦᱚᱸ ᱵᱟᱝ, ᱟᱞᱮ ᱥᱮᱱ ᱫᱚ ᱠᱟᱨᱮᱱᱴ ᱠᱟᱨᱮᱱᱴ ᱵᱟᱹᱱᱩᱜᱼᱟ, ᱫᱚᱢᱮ ᱱᱤᱛ ᱠᱷᱚᱱᱟᱜ ᱜᱚᱨᱚᱢ ᱠᱟᱱᱟ᱾
ᱚ ᱠᱟᱨᱮᱱᱴ ᱪᱮᱫᱟᱜ ᱵᱟᱪᱩᱜᱼᱟ?
ᱦᱩ, ᱦᱩ, ᱚᱱᱟ ᱫᱚ ᱤᱞᱮᱠᱴᱨᱤᱠ ᱰᱤᱯᱟᱨᱴᱢᱮᱱᱴ ᱠᱚ ᱵᱟᱲᱟᱭᱟ, ᱚᱱᱟ ᱫᱚ? ᱦᱚᱞᱟ ᱧᱤᱫᱟᱹᱠᱷᱚᱱᱮ ᱰᱤᱥᱴᱟᱵ ᱫᱟ ᱟᱞᱮ ᱥᱮᱱ᱾ ᱵᱟ ᱫᱟᱜ ᱜᱮ ᱵᱟᱭ, ᱫᱟᱜ ᱫᱟ᱾
ᱛᱟᱦᱚᱞᱮ ᱠᱟᱨᱮᱱ ᱵᱟᱹᱪᱩᱜᱼᱟ, ᱡᱟᱱᱤᱡ
ᱦᱩᱸ,
ᱜᱚᱨᱚᱢ ᱫᱤᱱ ᱠᱟᱱᱟ, ᱰᱤᱥᱴᱟᱯ ᱦᱳᱭᱳᱜᱼᱟ᱾ ᱱᱟᱥᱛᱟ ᱫᱚ, ᱦᱳᱭ ᱠᱟᱱᱟ᱾
ᱚ, ᱵᱷᱟᱜᱮ ᱜᱮ, ᱟᱞᱮᱫᱚ ᱟᱣᱨᱤᱭᱟ ᱤᱥᱤᱱ ᱵᱟᱥᱟᱝ ᱠᱚ ᱪᱟᱹᱞᱩᱜ ᱠᱟᱱᱟ᱾
ᱟᱪᱪᱷᱟ,
ᱦᱮᱸ, ᱡᱟᱦᱟᱱᱟᱜ ᱤᱫᱤ ᱠᱟᱛᱮᱜ ᱜᱟᱞᱢᱟᱨᱟᱨᱟᱜ ᱡᱟᱦᱟᱱᱟᱜ, ᱡᱟᱦᱟᱱᱟᱜ ᱴᱚᱯᱤᱤᱠ ᱟᱨᱠᱤ, ᱪᱮᱫ ᱞᱤᱭᱟᱹ ᱤᱫᱤ ᱞᱮᱠᱷᱟᱱ ᱜᱟᱞᱢᱟᱨᱟᱣ ᱦᱳᱭᱩᱜᱼᱟ᱾
ᱟᱫᱚ ᱚᱱᱟ ᱫᱚ ᱞᱟᱹᱭ ᱢᱮ ᱟᱢ?
ᱚ, ᱪᱮᱫ ᱞᱤᱭᱟᱹ ᱜᱟᱞᱢᱟᱨᱟᱣ, ᱵᱮᱵᱽᱥᱟ ᱵᱟᱱᱤᱡᱽᱡᱚ ᱱᱤᱭᱮ ᱤᱫᱤ ᱠᱟᱛᱮ, ᱜᱟᱞᱢᱟᱨᱟᱣ ᱞᱮᱠᱷᱟᱱ ᱪᱮᱫ ᱪᱮᱫ ᱪᱤᱠᱟᱹ ᱞᱮᱠᱷᱟᱱ, ᱟᱵᱚ ᱦᱚᱸ? ᱟᱹᱥᱩᱞᱚᱜ ᱟᱵᱚ, ᱪᱮᱫ ᱠᱚᱵᱚ ᱪᱤᱠᱟᱹ ᱞᱮᱠᱷᱟᱱ ᱵᱷᱟᱹᱜᱤ ᱛᱮᱵᱚ ᱛᱟᱦᱮᱱᱟ?
ᱦᱩᱸ ᱚᱱᱟ ᱢᱟ ᱠᱟᱱ ᱜᱮ, ᱢᱮᱱᱠᱷᱟᱱ ᱱᱮᱛᱟᱨᱟᱜ ᱨᱮᱫᱚ ᱦᱚᱭ ᱚᱠᱟ ᱞᱮᱠᱟᱱᱟᱜ ᱫᱚ ᱪᱷᱚᱴᱚ ᱠᱚᱴᱚ ᱵᱮᱵᱽᱥᱟ ᱛᱮᱫᱚ ᱢᱚᱴᱟᱢᱩᱴᱤ ᱢᱮᱨᱚᱢ ᱵᱷᱤᱰᱤ ᱠᱚ ᱟᱹᱥᱩᱞ ᱠᱚ ᱦᱩᱭᱩᱜ-ᱟ ᱾
ᱦᱚᱸ ᱢᱮᱨᱚᱢ ᱵᱷᱤᱲᱤ ᱠᱚ ᱟᱥᱩᱞ ᱦᱚᱜ ᱦᱚᱭ ᱦᱚᱭ ᱚᱱᱟ ᱜᱮᱛᱚ ᱠᱟᱛᱷᱟᱱ ᱾
ᱦᱩᱸ ᱟᱨ ᱡᱚᱛᱚᱠᱷᱚᱱᱟᱜ ᱠᱚᱢ ᱜᱮ ᱟᱫᱚ ᱠᱚᱢ ᱛ ᱢᱟᱱᱮ ᱟ ᱛᱟᱨ ᱢᱟᱱᱮ ᱥᱩᱠᱨᱤ ᱟᱥᱩᱞ ᱱᱮᱛᱟᱨ ᱫᱚ ᱟᱵᱟᱨ ᱚᱱᱮᱠ ᱡᱟᱭᱜᱟ ᱠᱚ
ᱦᱳᱭ ᱦᱳᱭ ᱟᱵᱚᱜᱮ ᱢᱟᱱᱮ ᱱᱮᱛᱟᱨ ᱫᱚ ᱪᱤᱠᱷ ᱜᱟᱱ ᱵᱟᱵᱚ ᱟᱹᱥᱩᱞᱮᱫ ᱠᱚᱣᱟ ᱠᱤᱱᱛᱩ ᱩᱱᱠᱩ ᱟᱹᱥᱩᱞ ᱦᱚᱸ ᱟᱨ ᱢᱤᱫ ᱯᱚᱠᱷᱮ ᱫᱚ ᱵᱷᱟᱜᱤᱭᱟ ᱢᱤᱫ ᱯᱚᱠᱷᱮ ᱫᱚ ᱵᱤᱯᱚᱛ ᱟᱯᱚᱫ ᱠᱚᱨᱮ ᱟᱹᱰᱤ ᱜᱟᱱ ᱠᱚ ᱥᱟᱨ ᱵᱟᱹᱱ ᱠᱚ ᱟᱨᱠᱤ ᱩᱱᱠᱩ ᱫᱚᱦᱚ ᱞᱮᱠᱷᱟᱱ ᱫᱚ ᱚᱲᱟᱜ ᱨᱮ ᱟᱨ
ᱢᱤᱫᱴᱮᱱ ᱥᱩᱠᱤ ᱩᱱᱤ ᱦᱟᱨᱟᱜ ᱛᱮ ᱢᱚᱴᱟᱢᱩᱴᱤ ᱳᱭ ᱥᱟᱛ ᱛᱷᱮᱠᱮ ᱟᱴ ᱢᱟᱥ ᱥᱚᱢᱚᱭ ᱞᱟᱜᱟᱜ ᱠᱟᱱᱟ᱾ ᱥᱟᱛ ᱟᱴ ᱢᱟᱥ ᱛᱮᱜᱮ ᱢᱚᱴᱟᱢᱩᱴᱤ ᱟᱭᱢᱟ ᱛᱟᱱ ᱢᱚᱴᱟᱢᱩᱴᱤ ᱦᱮᱸ
ᱦᱚᱭ ᱟᱨ ᱠᱤᱱᱛᱩ ᱥᱩᱠᱨᱤ ᱟᱥᱩᱞ ᱨᱮ ᱫᱚ ᱠᱤᱱᱛᱩ ᱟᱵᱚᱣᱟᱜ ᱯᱩᱭᱥᱟᱹ ᱫᱚ ᱵᱟᱝ ᱠᱷᱚᱨᱪᱟᱜ ᱠᱟᱱᱟ ᱢᱟᱱᱮ ᱠᱤᱨᱤᱧ ᱥᱚᱢᱚᱭ ᱡᱟᱦᱟᱸ ᱠᱷᱚᱨᱪᱟ ᱟᱸᱡᱚᱢ ᱮᱢ ᱛᱮᱢ ᱠᱚᱫᱚ ᱠᱤᱱᱛᱩ ᱚᱱᱟ ᱫᱚ ᱵᱟᱝ ᱞᱟᱜᱟᱜ ᱠᱟᱱ ᱛᱟᱵᱚᱱᱟ ᱠᱟᱨᱚᱱ ᱡᱟᱦᱟᱸ ᱟᱵᱚ ᱵᱚᱱ ᱡᱚᱢᱮᱫᱼᱟ ᱡᱟᱦᱟᱸ ᱵᱟᱹᱲᱛᱤᱜ ᱠᱟᱱᱟ, ᱡᱟᱦᱟᱸ ᱡᱚᱢᱟᱜ ᱠᱚ ᱚᱱᱟ ᱠᱚᱛᱮ ᱜᱮ ᱠᱤᱱᱛᱩ ᱠᱚ ᱟᱹᱥᱩᱞᱚᱜᱼᱟ ᱠᱤᱱᱛᱩ ᱤᱧ ᱞᱟᱹᱭᱟᱹᱧ ᱥᱩᱠᱨᱤ ᱟᱹᱥᱩᱞ ᱫᱚ ᱠᱷᱟᱨᱟᱯ ᱫᱚ ᱵᱟᱝ ᱠᱟᱱᱟ ᱟᱹᱥᱩᱞ ᱞᱮᱠᱷᱟᱱ ᱜᱮ ᱵᱷᱟᱜᱤ ᱚᱱᱟ ᱛᱮᱦᱚᱸ ᱥᱚᱝᱥᱟᱨ ᱪᱟᱞᱟᱜ-ᱟ ᱛᱚ ᱟᱹᱰᱤ ᱡᱟᱭᱜᱟ ᱨᱮ ᱛᱚ ᱚᱱᱠᱟ ᱛᱮᱜᱮ ᱦᱚᱲ ᱥᱚᱝᱥᱟᱨ ᱪᱟᱞᱩᱜ ᱠᱟᱱ ᱛᱟᱠᱚᱣᱟ ᱥᱩᱠᱨᱤ ᱟᱹᱥᱩᱞ ᱛᱮ, ᱚᱠᱚᱭ ᱫᱚ ᱰᱟᱝᱨᱤ ᱢᱮᱨᱚᱢ ᱟᱹᱥᱩᱞ ᱛᱮ ᱰᱟᱝᱨᱤ ᱟᱹᱥᱩᱞ ᱨᱮᱱᱟᱜ ᱰᱟᱝᱨᱤ ᱨᱮᱠᱚ ᱡᱟᱦᱟᱸᱭ ᱠᱚ ᱟᱹᱥᱩᱞ ᱠᱚᱣᱟ ᱠᱚ ᱩᱱᱠᱩ ᱰᱟᱝᱨᱤ ᱡᱮᱢᱚᱱ ᱜᱟᱹᱭ ᱡᱩᱫᱤᱢ ᱫᱚᱦᱚᱭ ᱠᱷᱟᱱ ᱫᱚ ᱩᱱᱤ ᱫᱚ ᱛᱚᱣᱟ ᱟᱠᱷᱨᱤᱧ ᱛᱮᱦᱚᱸ ᱟᱢᱟᱜ ᱥᱚᱝᱥᱟᱨᱮ ᱪᱟᱹᱞᱩᱭᱟ᱾
ᱦᱮᱸ
ᱦᱳᱭ ᱢᱮᱨᱚᱢ ᱦᱚᱸ ᱢᱮᱨᱚᱢ ᱰᱟᱝᱨᱤ ᱢᱮᱨᱚᱢ ᱠᱚᱫᱚ ᱩᱱᱠᱩ ᱫᱚ ᱟᱵᱚ ᱵᱤᱯᱚᱫ ᱟᱯᱚᱫ ᱨᱮ ᱟᱹᱰᱤ ᱜᱟᱱ ᱠᱚ ᱥᱟᱦᱟᱡᱚ ᱵᱚᱱᱟ ᱡᱟᱦᱟᱸ ᱤᱧᱟᱹᱜ ᱢᱚᱱᱮ ᱞᱟᱹᱭ ᱟ ᱟᱨᱠᱤ᱾
ᱮᱠᱫᱚᱢ
ᱟᱨ ᱱᱮᱛᱟᱨ ᱫᱚ ᱵᱟᱵᱩ ᱟᱥᱩᱨ ᱠᱚ ᱱᱚᱣᱟ ᱠᱚᱱ ᱛᱮ ᱥᱚᱢᱚᱭ ᱵᱟᱵᱚ ᱯᱩᱨᱟᱹ ᱫᱟᱲᱮᱭᱟᱜ ᱜᱮᱭᱟ ᱦᱟᱱᱛᱮ ᱞᱟᱹᱭ ᱟᱵᱚ ᱦᱟᱱᱛᱮ ᱱᱟᱛᱮ ᱵᱟᱵᱚ ᱪᱟᱞᱟᱣ ᱫᱟᱲᱮᱭᱟᱜ-ᱟ᱾ ᱡᱩᱫᱤ ᱩᱱᱠᱩ ᱵᱚᱱ ᱟᱹᱥᱩᱞ ᱠᱚᱣᱟ ᱛᱟᱦᱚᱞᱮ ᱩᱱᱠᱩ ᱯᱤᱪᱷᱚᱱ ᱨᱮ ᱥᱟᱨᱟᱫᱤᱱ ᱛᱟᱦᱮᱸᱟᱸ ᱦᱳᱭ-ᱟ᱾ ᱟᱹᱰᱤ ᱨᱚᱠᱚᱢ ᱪᱤᱱᱛᱟᱹ ᱵᱷᱟᱵᱱᱟ ᱛᱮ ᱟᱫᱚ ᱵᱟᱠᱚ ᱟᱹᱥᱩᱞ ᱠᱚᱣᱟ ᱠᱚᱣᱟ ᱱᱮᱛᱟᱨ ᱫᱚ᱾ ᱯᱟᱹᱦᱤᱞ ᱦᱟᱲᱟᱢ ᱠᱚᱫᱚ ᱵᱷᱤᱰᱤ ᱠᱚᱫᱚ ᱫᱚᱢᱮ ᱠᱚ ᱟᱥᱩᱞ ᱠᱮ ᱠᱚᱣᱟ ᱠᱚ ᱩᱱᱠᱩ ᱛᱮᱜᱮ ᱥᱟᱨ ᱠᱚ ᱪᱟᱞᱩ ᱠᱚᱜᱼᱟ ᱩᱱᱠᱩ ᱛᱮᱜᱮ ᱜᱤᱫᱽᱨᱟᱹᱣᱟᱜ ᱯᱟᱲᱦᱟᱥᱩᱱᱟ ᱠᱚ ᱡᱷᱚᱛᱚ ᱠᱤᱪᱷᱩ ᱜᱮ ᱦᱩᱭ ᱠᱚᱜᱼᱟ᱾ ᱱᱮᱛᱟᱨ ᱫᱚ ᱡᱩᱜᱽ ᱦᱚᱸ ᱯᱚᱨᱤᱵᱚᱨᱛᱚᱱᱚᱜ ᱠᱟᱱᱟ ᱦᱚᱲ ᱦᱚᱸᱠᱚ ᱯᱚᱨᱤᱵᱚᱨᱛᱚᱱᱚᱜ ᱠᱟᱱᱟ᱾ ᱱᱮᱛᱟᱨ ᱫᱚ ᱡᱷᱚᱛᱚ ᱦᱚᱲ ᱟᱨᱟᱢ ᱜᱮᱵᱚ ᱯᱟᱱᱡᱟᱭᱮᱫᱼᱟ᱾ ᱟᱨᱟᱢ ᱟᱨᱟᱢ ᱵᱚᱱ ᱧᱟᱢᱟ ᱚᱠᱟ ᱠᱷᱚᱱ ᱟᱨ ᱪᱮᱫ ᱠᱚ ᱞᱮᱹᱭᱟ ᱟᱨᱟᱢ ᱨᱮᱱᱟᱜ ᱡᱤᱱᱤᱥ ᱞᱮᱠ ᱵᱚ ᱛᱮᱭᱟᱨ ᱞᱮᱠᱷᱟᱱ ᱛᱚᱵᱮ ᱛᱚᱵᱚ ᱟᱨᱟᱢᱟ᱾ ᱫᱤᱭᱮ ᱟᱯᱮ ᱚᱱᱛᱮ ᱨᱮ ᱪᱮᱫ ᱠᱟ ᱪᱟᱞᱩᱜ ᱠᱟᱱᱟ ᱟᱛᱩ ᱫᱤᱥᱚᱢ ᱠᱚ ᱪᱮᱫ ᱞᱮᱠᱟ ᱦᱚ ᱢᱮᱱᱟᱜ ᱠᱚᱣᱟ᱾
ᱦᱮᱸ
ᱫᱤᱭᱮ ᱛᱟᱨᱯᱚᱨᱮ ᱟᱨ ᱱᱮᱛᱟᱨ ᱫᱚ ᱟᱰᱤ ᱨᱚᱠᱚᱢ ᱵᱮᱵᱥᱟ ᱦᱚᱸ ᱜᱟᱱᱚᱜ ᱠᱟᱱᱟ ᱦᱚᱲ ᱠᱚ ᱪᱟᱠᱨᱤ ᱠᱷᱚᱱ ᱠᱚ ᱦᱚᱲ ᱠᱚ ᱞᱮᱹᱭᱟ ᱠᱚ ᱡᱮ ᱵᱮᱵᱥᱟ ᱵᱟᱱᱤᱡᱚ ᱨᱮᱜᱮ ᱵᱮᱥᱤ ᱞᱟᱵᱷ ᱢᱮᱱᱟᱜᱼᱟ ᱪᱮᱫᱟᱜ ᱥᱮ ᱪᱟᱠᱨᱤ ᱫᱚ ᱢᱚᱪ
ᱛᱚ ᱱᱚᱛᱮ ᱫᱚ ᱮᱠᱷᱚᱱ ᱥᱩᱠᱨᱤ ᱟᱥᱩᱞ ᱢᱚᱴᱟᱢᱩᱴᱤ ᱥᱩᱠᱨᱤ ᱵᱤᱥᱤ ᱠᱚ ᱟᱥᱩᱞ ᱠᱚᱣᱟ᱾
ᱟᱹᱛᱩ ᱫᱤᱥᱚᱢ ᱨᱮᱱ ᱦᱚᱲ ᱫᱚ ᱮᱠᱷᱚᱱ ᱫᱚ ᱢᱟᱱᱮ ᱱᱤᱭᱟᱹ ᱵᱚᱪᱷᱚᱨ ᱵᱮᱥᱤ ᱠᱚᱨᱮ ᱪᱟᱥ ᱨᱮᱫᱚ ᱫᱟᱜ ᱦᱚᱸ ᱵᱟᱭ ᱫᱟᱜ ᱮᱫᱟ, ᱚᱱᱟ ᱟᱯᱷᱚᱡᱟ ᱵᱤᱥ ᱛᱮᱦᱚ ᱜᱤᱰᱤ ᱵᱟᱝ ᱦᱩᱭ ᱠᱟᱱᱟ,
ᱩᱱᱠ ᱩᱱᱠᱩ ᱟᱹᱥᱩᱞ ᱦᱚᱸ ᱵᱷᱟᱜᱤ ᱜᱮ ᱟᱹᱥᱩᱞ ᱫᱟᱲᱮ ᱞᱮᱠᱚ ᱠᱷᱟᱱ ᱩᱱᱠᱩ ᱯᱤᱪᱷᱚᱱ ᱨᱮ ᱴᱟᱭᱤᱢ ᱡᱚᱫᱤᱢ ᱮᱢ ᱫᱟᱲᱮᱭᱟ ᱠᱷᱟᱱ
ᱵᱮᱵᱥᱟ ᱫᱚ ᱠᱩᱥᱤᱢ ᱟᱢ ᱠᱩᱥᱤᱢ ᱠᱟᱹᱢᱤᱭᱟ ᱟᱢ ᱠᱩᱥᱤᱢ ᱛ ᱪᱮᱫ ᱦᱳᱭᱟ ᱛᱤᱧᱟ
ᱦᱩᱭᱮᱱ ᱛᱤᱧᱟ ᱵᱷᱟᱜᱤ ᱵᱟᱝ ᱦᱩᱭᱮᱱ ᱛᱤᱧᱟ ᱵᱷᱟᱹᱜᱤ ᱵᱮᱵᱽᱥᱟ ᱨᱮ ᱞᱟᱵᱷ ᱠᱷᱚᱛᱤ ᱢᱟ ᱢᱮᱱᱟᱜ ᱜᱮᱭᱟ, ᱡᱮ ᱥᱚᱵ ᱫᱤᱱᱜᱮ ᱞᱟᱵᱷ ᱦᱩᱭᱩᱜᱼᱟ ᱮᱢᱚᱱ ᱛᱚ ᱠᱟᱛᱷᱟ ᱵᱟᱝᱼᱟ
ᱦᱮᱸ,
ᱚᱠᱟ ᱫᱤᱱ ᱫᱚ ᱠᱷᱚᱛᱤ ᱦᱚᱸ ᱦᱩᱭ ᱫᱟᱲᱮᱭᱟᱜᱼᱟ, ᱚᱠᱟ ᱫᱤᱱ ᱫᱚ ᱠᱷᱚᱛᱤ ᱠᱷᱚᱱ ᱰᱚᱵᱚᱞ ᱞᱟᱵᱷ ᱦᱚᱸ ᱦᱩᱭ ᱫᱟᱲᱮᱭᱟᱜ ᱜᱮᱭᱟ᱾ ᱫᱤᱭᱮᱱ, ᱥᱮᱛᱟᱜ ᱵᱮᱫ ᱨᱮᱱᱟᱜ ᱱᱟᱥᱛᱟ ᱠᱚᱫᱚ ᱛᱟᱦᱚᱞᱮ ᱟᱹᱣᱭᱨᱤ ᱭᱟᱜ-ᱟ, ᱦᱮᱞᱳ᱾
ᱨᱚᱲ ᱵᱟᱝ ᱚᱜ ᱠᱟᱱᱟ᱾